ᱦᱮᱞᱳᱣ
ᱦᱮᱞᱚ
ᱜᱚᱢᱠᱮ ᱥᱟᱨᱜᱮ᱾
ᱡᱩᱦᱟᱨ ᱜᱮ᱾
ᱨᱚᱲ ᱵᱤᱱ ᱟᱸᱡᱚᱢ ᱧᱟᱢᱮᱫ ᱛᱟᱹᱞᱤᱧᱟ᱾
ᱦᱳᱭ ᱟᱸᱡᱚᱢᱚᱜ ᱠᱟᱱᱟ, ᱦᱮᱸ
ᱫᱤᱭᱮ ᱛᱟᱦᱚᱞᱮ ᱪᱮᱫ ᱠᱚᱵᱤᱱ ᱪᱤᱠᱟ᱾ ᱦᱮᱸ ᱦᱚᱜᱚᱭ ᱠᱟᱹᱢᱤ ᱵᱟᱲᱟ ᱵᱚᱞᱛᱮ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱫᱟᱜ ᱵᱟᱲᱟᱭ ᱫᱟ ᱥᱮ ᱵᱟᱝ ᱛᱤᱦᱤᱧ ᱜᱟᱯᱟ ᱫᱚ᱾
ᱦᱮᱸ ᱫᱟᱜ ᱵᱟᱲᱟ ᱠᱮ ᱜᱮᱭᱟᱭ᱾
ᱦᱩᱸᱼ
ᱱᱤᱛᱚᱜ ᱦᱚᱸ ᱡᱚᱨᱚᱜ ᱠᱟᱱ ᱜᱤᱭᱟ᱾
ᱱᱚᱛᱮ ᱫᱚ ᱱᱚᱜᱼᱚᱭ ᱵᱚᱱᱫᱚ ᱱᱟ ᱛᱚ ᱟᱫᱚ ᱱᱚᱛᱮ ᱢᱤᱫ ᱜᱷᱩᱲᱤᱡ ᱫᱟᱜ ᱠᱮᱛᱟ ᱜᱚᱴᱼᱼ ᱜᱚᱴᱟ ᱫᱤᱱ ᱫᱚ ᱱᱚᱱᱠᱟ ᱫᱚ ᱵᱟᱭ ᱫᱟᱜ ᱠᱟᱜ ᱛᱟᱦᱮᱸᱫ ᱥᱤᱛᱩᱝ ᱜᱮ ᱛᱟᱦᱮᱸ ᱠᱟᱱᱟ ᱱᱤᱛᱚᱜᱼᱼᱼ ᱦᱚᱭ ᱫᱩᱯᱚᱨ ᱵᱟᱨᱚᱴᱟᱨ ᱯᱚᱨᱮ᱾
ᱟᱪᱪᱷᱟ ᱟᱪᱪᱷᱟ ᱟᱪᱪᱷᱟ
ᱦᱩᱸ ᱻ
ᱤᱭᱟᱹ ᱛᱟᱦᱚᱞᱮᱼᱼᱼ ᱱᱟᱯᱟᱭ ᱜᱤᱭᱟ ᱵᱤᱱ ᱛᱟᱹ ᱵᱟᱝ᱾
ᱦᱚᱭ ᱱᱤᱛᱚ ᱫᱚ ᱱᱟᱯᱟᱭ ᱵᱟᱲᱟ ᱜᱮ᱾
ᱟᱨ ᱠᱟᱹᱢᱤ ᱵᱟᱲᱟ ᱠᱚᱫᱚ ᱛᱟᱦᱚᱞᱮ ᱪᱮᱫ ᱠᱩ ᱦᱩᱭᱩᱜ ᱠᱟᱱᱟ᱾
ᱠᱟ ᱢᱤ ᱫᱚ ᱪᱮᱫ ᱦᱚ ᱵᱟᱝ ᱪᱮᱫ ᱟᱫᱚ ᱠᱟᱹᱢᱤᱭᱤᱭᱟ ᱛᱤᱦᱤᱧ ᱜᱟᱯᱟ ᱢᱟ᱾ ᱟᱞᱮᱥᱮᱫ ᱢᱟ ᱛᱚᱞᱟ ᱠᱚᱸ ᱦᱚᱸ ᱵᱟᱝ ᱦᱩᱭᱩᱜ ᱠᱟᱱ ᱪᱮᱫ ᱦᱚᱸ ᱵᱟᱝ᱾ ᱪᱮᱫ ᱵᱮᱱ ᱠᱟᱹᱢᱤ ᱵᱟᱲᱟᱭᱟ ᱥᱮᱭ ᱚᱲᱟᱜ ᱠᱚᱨᱮ ᱜᱮ ᱱᱤᱛᱚᱜ ᱫᱚ᱾
ᱚ ᱟᱪᱪᱷᱟ, ᱟᱪᱪᱷᱟ, ᱟᱪᱪᱷᱟ ᱦᱳᱭ ᱛᱟᱦᱚᱞᱮ ᱪᱟᱨᱟ ᱠᱚᱫᱚ ᱜᱤᱰᱤ ᱵᱟᱲᱟ ᱦᱩᱭ ᱠᱟᱱᱟ ᱥᱮ ᱵᱟᱝ?
ᱚᱱᱠᱟᱱᱼᱟᱜ ᱡᱟᱭᱜᱟ ᱵᱟᱹᱱᱩᱜᱼᱟ ᱢᱟᱱᱮ ᱜᱤᱰᱤ ᱞᱮᱠᱟ ᱡᱚᱛᱚ ᱵᱟᱹᱭᱦᱟᱹᱲ ᱡᱟᱭᱜᱟ ᱛᱚ ᱟᱨ ᱫᱟᱜᱼᱼᱼ ᱫᱟᱜ ᱛᱮ ᱚᱱᱟ ᱯᱮᱨᱮᱡ ᱪᱟᱵᱟ ᱜᱮᱭᱟ᱾
ᱚ ᱪᱪᱷᱟ ᱟᱪᱪᱷᱟ ᱦᱮᱸ
ᱚᱱᱟᱛᱮ ᱵᱟᱝ ᱜᱤᱰᱤ ᱦᱩᱭᱩ ᱟᱠᱟᱱᱟ ᱦᱟᱯᱮ ᱦᱟᱜ᱾ ᱟᱪᱷᱟᱲᱟᱭ ᱢᱮᱱ ᱦᱩᱭᱩᱜ ᱠᱟᱱᱟ ᱛᱚ᱾
ᱚ ᱤᱪᱪᱷᱟ
ᱦᱩᱸ ᱼᱼ
ᱚᱱᱛᱮ ᱨᱚᱦᱚᱭ ᱨᱮᱱᱟᱜ ᱯᱨᱚᱥᱛᱩᱛᱤ ᱠᱚ ᱪᱮᱫ ᱞᱮᱠᱟ ᱪᱟᱞᱟᱜ ᱠᱟᱱᱟ ᱛᱟᱦᱚᱞᱮ᱾
ᱱᱚᱛᱮ ᱫᱚᱠᱚ ᱟᱹᱛᱷᱟᱹᱱᱤ ᱦᱚᱲ ᱫᱚᱠᱚ ᱢᱟᱱᱮ ᱡᱟᱦᱟᱸᱭ ᱚᱱᱠᱟ ᱡᱟᱭᱜᱟ ᱢᱮᱱᱟᱜ ᱛᱟᱠᱩᱣᱟ ᱩᱱᱠᱩ ᱫᱩᱠᱚ᱾ ᱠᱚᱨᱟᱣᱮᱫ ᱜᱮᱭᱟ ᱵᱟᱠᱷᱟᱡ ᱫᱚ ᱰᱷᱮᱨ ᱦᱚᱲ ᱜᱮ ᱢᱟᱱᱮ ᱟᱶᱨᱤ ᱟᱠᱚᱣᱟ ᱪᱮᱫ ᱦᱚᱸᱼᱼ
ᱚ
ᱮᱸ ᱟᱨ ᱩᱱᱟᱹ ᱫᱚ ᱟᱣᱨᱤ ᱠᱚ ᱨᱮᱰᱤᱜᱼᱟ ᱾ ᱴᱷᱤᱠ ᱢᱚᱛᱚ ᱫᱟᱜ ᱵᱟᱝ ᱟᱨ ᱫᱟᱜ ᱮᱫ ᱠᱷᱟᱱᱮ ᱮᱛᱚᱭ ᱫᱟᱜ ᱫᱟ᱾
ᱚ
ᱵᱟᱝ ᱜᱟᱱᱚᱜ ᱠᱟᱱᱟ᱾
ᱟᱪᱪᱷᱟ ᱾
ᱱᱤᱛᱚᱜ ᱛᱮ ᱦᱩᱭ ᱠᱚᱜ ᱠᱮ ᱜᱮᱭᱟ ᱟᱞᱮ ᱥᱮᱫ ᱫᱚ ᱱᱤᱛᱮ ᱫᱚ᱾ ᱱᱤᱛᱚᱜ ᱫᱚ ᱟᱫᱚ ᱵᱟᱝ ᱦᱩᱭᱩᱜ ᱠᱟᱱᱟ᱾
ᱡᱮ ᱜᱚᱝᱠᱮ ᱛᱟᱦᱚᱞᱮ ᱞᱤᱧ ᱞᱟᱹᱭᱫᱟ ᱟᱹᱵᱤᱱ ᱫᱚ ᱚᱠᱟ ᱠᱷᱚᱱ ᱵᱤᱱ ᱞᱟᱹᱭᱮᱫ ᱛᱮ ᱢᱟᱱᱮ ᱚᱱᱠᱟ ᱵᱤᱨ ᱵᱩᱨᱩ ᱠᱷᱚᱱ ᱥᱮ ᱠᱟᱹᱢᱤ ᱴᱤᱠᱨᱤ ᱥᱮᱫ ᱠᱷᱚᱱ ᱵᱤᱱ ᱞᱟᱹᱭ ᱫᱟ᱾
ᱳᱭ ᱱᱚᱛᱮ ᱵᱟᱡᱟᱨ ᱥᱟᱦᱟᱨ ᱠᱷᱚᱱᱟᱜ ᱥᱮᱫ ᱨᱮᱜᱮ᱾
ᱚ ᱠᱷᱟ ᱫᱤᱥᱚᱢ ᱠᱷᱚᱱ ᱵᱤᱱ ᱞᱟᱹᱭᱮᱜ ᱛᱮ?
ᱟᱞᱮ ᱱᱚᱰᱮ ᱤᱭᱟᱹ ᱯᱩᱨᱩᱞᱤᱭᱟᱹ ᱯᱟᱲᱟᱜᱼᱟ᱾
ᱯᱩᱨᱩᱞᱤᱭᱟᱹ?
ᱛᱟᱦᱚᱞᱮ ᱵᱤᱨ ᱵᱤᱨ ᱵᱩᱨᱩ ᱫᱤᱥᱚᱢ ᱥᱮᱜ ᱜᱮ ᱵᱮᱱ ᱞᱟᱹᱭᱫᱟ ᱚᱱᱛᱮ ᱠᱷᱚᱱ ᱜᱮ ᱾
ᱦᱮᱸ ᱦᱮᱸ᱾
ᱛᱟᱦᱚᱞᱮ ᱟᱹᱞᱤᱧ ᱦᱚ ᱱᱚᱛᱮ ᱟᱹᱞᱤᱧ ᱦᱚᱸ ᱴᱟᱹᱰᱤ ᱫᱤᱥᱚᱢ ᱥᱮᱫ ᱠᱷᱚᱱᱜᱮᱞᱤᱧ ᱞᱟᱹᱭᱫᱟ ᱡᱟᱦᱟᱸ ᱫᱚᱠᱚ ᱢᱮᱛᱟᱜ ᱠᱟᱱᱟ ᱯᱟᱨᱦᱟ ᱫᱤᱥᱚᱢ ᱵᱮᱱ ᱟᱸᱡᱚᱢ ᱵᱟᱲᱟ ᱠᱟᱜ ᱜᱮᱭᱟ᱾
ᱦᱮᱸ ᱦᱮᱸ
ᱦᱳᱭ ᱦᱳᱭ ᱚᱱᱛᱮ ᱠᱷᱚᱱᱤᱧ ᱞᱟᱹᱭᱫᱟ᱾
ᱚ
ᱛᱟᱦᱚᱞᱮ
ᱪᱮᱫ ᱠᱚ ᱪᱤᱠᱟᱹᱭ ᱵᱟᱲᱟᱭ ᱦᱩᱭᱩᱜ ᱜᱮᱭᱟ?
ᱱᱮᱸ ᱦᱚᱲᱰᱮ ᱫᱚ ᱤᱭᱟᱹ ᱮᱢᱱᱤ ᱯᱟᱲᱦᱟᱣ ᱵᱟᱲᱟ ᱦᱩᱭᱩᱜ ᱠᱟᱱᱟ᱾
ᱟᱪᱪᱷᱟ ᱢᱟᱱᱮ ᱚᱞᱚᱜ ᱠᱟᱱᱟᱵᱤᱱ?
ᱦᱳᱭ᱾
ᱚ ᱟ ᱯᱟᱴᱷᱩᱭᱟᱹ ᱠᱟᱱ ᱜᱮᱭᱟ ᱵᱤᱱ?
ᱦᱳᱭ
ᱟᱪᱪᱷᱟ ᱟᱪᱪᱷᱟ ᱟᱪᱪᱷᱟ ᱛᱟᱦᱚᱨᱮ ᱪᱮᱫ ᱨᱮᱵᱤᱱ ᱚᱞᱚᱜ ᱠᱟᱱᱛᱮ?
ᱚᱱᱟᱰᱮ ᱢᱟᱱᱮ ᱠᱚᱞᱮᱡᱽ
ᱚ ᱟᱪᱪᱷᱟ ᱟᱪᱪᱷᱟ ᱟᱪᱪᱷᱟ ᱢᱟᱨᱟᱝ ᱵᱤᱨᱫᱟᱹ ᱜᱟᱲ ᱨᱮ? ᱢᱟᱨᱟᱝ ᱵᱤᱫᱽᱫᱟᱹᱜᱟᱲ ᱨᱮᱵᱤᱱ ᱯᱟᱲᱦᱟᱜ ᱠᱟᱱᱟ?
ᱦᱮ ᱦᱮ
ᱚ ᱱᱟᱯᱟᱭ ᱜᱮ᱾
ᱦᱮᱸ ᱦᱮᱸ ᱤᱱᱠᱟᱹ ᱜᱮ ᱯᱟᱲᱦᱟᱜ ᱦᱩᱭᱩᱜ ᱠᱟᱱᱟ ᱪᱤᱠᱟᱹᱭᱟᱵᱮᱱ ᱛᱟᱪᱷᱟᱲᱟ ᱠᱳᱱᱳ ᱤᱭᱟᱹ ᱵᱟᱹᱱᱩᱜ ᱟᱱ᱾ ᱡᱚᱛᱚ ᱛᱮᱜᱮ ᱛᱚ ᱢᱟᱱᱮ ᱡᱟᱦᱟᱸ ᱞᱮᱠᱟ ᱠᱟᱛᱮᱜ ᱦᱤᱞᱚᱜ ᱠᱚᱨᱟᱣ ᱦᱩᱭᱩᱜᱼᱟ ᱡᱟᱦᱟᱱᱟᱜ ᱾
ᱦᱳᱭ ᱦᱳᱭ ᱟᱫᱚ ᱛᱤᱱᱟᱹᱜ ᱨᱮᱵᱤᱱ ᱢᱟᱨᱟᱝ ᱵᱤᱫᱽᱫᱟᱹᱜᱟᱲ ᱨᱮᱫᱚ ᱛᱤᱱᱟᱹᱜ ᱨᱮᱵᱤᱱ ᱯᱟᱲᱦᱟᱜ ᱠᱟᱱᱛᱮ?
ᱯᱷᱟᱭᱱᱮᱞ ᱤᱭᱟᱨ ᱨᱮ ᱾
ᱥᱮᱠᱮᱱ, ᱥᱮᱠᱮᱱ ᱰᱮᱭᱟᱨ ᱪᱞᱟᱟᱜ ᱛᱟᱵᱤᱱᱟ?
ᱵᱟ, ᱵᱟ, ᱟᱞᱮ ᱫᱚ ᱱᱚᱛᱮ ᱫᱚ ᱢᱟᱱᱮ ᱩᱸ ᱪᱮᱫ ᱞᱮᱠᱟᱞᱤᱧ ᱞᱟᱹᱭᱟ ᱢᱟᱱᱮ ᱟᱹᱞᱤᱧᱟᱜ ᱡᱟᱦᱟᱸ ᱠᱳᱨᱥ ᱚᱱᱟ ᱫᱚ ᱯᱟᱸᱪ ᱵᱚᱪᱷᱚᱨ ᱨᱮᱱᱟᱜ ᱠᱟᱱ ᱛᱟᱞᱤᱧᱟ᱾
ᱟᱪᱪᱷᱟ, ᱟᱪᱪᱷᱟ᱾
ᱯᱟᱸᱪ ᱵᱚᱪᱷᱚᱨ᱾
ᱚᱻ
ᱚᱱᱟᱛᱮ ᱚᱱᱟ ᱞᱟ ᱯᱷᱟᱭᱱᱮᱞ ᱤᱭᱟᱨ ᱦᱩᱭᱱᱟ᱾
ᱪᱮᱫ ᱡᱟᱱᱟᱛ ᱛᱮᱵᱤᱱ ᱯᱟᱲᱦᱟᱜ ᱠᱟᱱᱛᱮ?
ᱚᱠᱟᱴᱟᱜ ᱡᱮᱱᱟᱨ- ᱡᱮᱱᱟᱨ ᱛᱮᱵᱤᱱ ᱚᱞᱚᱜ ᱠᱟᱱᱛᱮ?
ᱱᱚᱣᱟ ᱤᱭᱟᱹ ᱛᱮ ᱞᱚ ᱛᱮ ᱵᱤᱭᱮ ᱞᱮᱞ ᱵᱤ᱾
ᱚ, ᱟᱪᱪᱷᱟ, ᱟᱪᱪᱷᱟ᱾
ᱦᱮ ᱱᱟᱯᱟᱭ ᱜᱮ᱾
ᱦᱮᱸ, ᱦᱮᱸ᱾ ᱛᱚᱵᱮ ᱚᱱᱮ ᱫᱚ ᱯᱟᱲᱦᱟᱣ ᱠᱟᱛᱮ ᱟᱨ ᱪᱮᱫ ᱦᱚ ᱵᱟ ᱡᱟᱦᱟᱱᱟᱜ ᱵᱟᱵᱮᱱ ᱠᱟᱹᱢᱤ ᱞᱮᱠᱷᱟᱡ ᱠᱳᱱᱳ ᱟᱨ ᱤᱭᱟᱹ ᱫᱚ ᱵᱟᱵᱤᱱ ᱧᱟᱢ ᱟᱥᱮ᱾ ᱟᱵᱮᱱ ᱢᱟᱱᱮ ᱡᱟᱦᱟᱱᱟᱜ ᱠᱚᱨᱟᱣ ᱠᱟᱛᱮ ᱫᱮᱠᱷᱟᱭ ᱫᱚ ᱛᱚᱵᱮ ᱛᱚ, ᱮᱢᱱᱤ ᱫᱚ ᱯᱟᱲᱦᱟᱣ ᱠᱟᱛᱮ ᱛᱮᱦᱤᱧ ᱜᱟᱯᱟ ᱫᱚ ᱡᱚᱛᱚ ᱦᱚᱲ ᱠᱚ ᱯᱟᱲᱦᱟᱜ ᱠᱟᱱᱟ ᱵᱚᱱ ᱵᱟᱝ ᱡᱟᱦᱟᱸ ᱪᱤᱠᱟᱹᱭ ᱫᱟᱵᱚᱱ ᱠᱤᱱᱛᱩ ᱛᱚᱠᱷᱚᱱ ᱵᱷᱳᱨ ᱵᱟᱵᱮᱱ ᱥᱟᱠᱥᱮᱥ ᱵᱟᱵᱮᱱ ᱩᱫᱩᱜᱟ ᱛᱚ ᱦᱚᱲ ᱛᱚ ᱟᱨ ᱵᱟᱠᱚ ᱢᱮᱱᱟ ᱥᱮ ᱦᱮᱸ ᱪᱮᱫ ᱞᱮᱠᱟᱢ ᱯᱟᱲᱦᱟᱣ ᱟᱠᱟᱱᱟ ᱪᱮᱫ ᱞᱮᱠᱟ ᱵᱟᱝ ᱵᱟᱝ?
ᱦᱳᱭ᱾
ᱚᱱᱟ ᱨᱮᱜᱮ ᱪᱮᱥᱴᱟ ᱨᱮᱜᱮ ᱢᱮᱱᱟᱜ ᱞᱤᱧᱟᱹ᱾
ᱚ ᱦᱮᱸ ᱦᱮᱸ, ᱪᱮᱥᱴᱟ ᱨᱮᱛᱚ ᱛᱟᱦᱮᱱ ᱜᱮ ᱞᱟᱜᱟᱜ ᱟ ᱥᱮ᱾ ᱟᱨ ᱪᱮᱥᱴᱟ ᱨᱮ ᱵᱟᱹᱵᱤᱱ ᱛᱟᱦᱮᱸ ᱞᱮᱱᱠᱷᱟᱱ ᱵᱟᱝ ᱜᱟᱱᱚᱜᱼᱟ᱾ ᱦᱮᱸ ᱪᱷᱩᱴᱟᱹᱣ ᱫᱚ ᱪᱷᱩᱴᱟᱹᱣ ᱠᱚᱜ-ᱜᱮ ᱦᱩᱭᱩᱜᱼᱟ᱾
ᱦᱮᱸ ᱤᱱᱟᱹᱛᱮ ᱦᱩᱭᱩᱜ ᱟᱨ ᱵᱟᱝ ᱦᱩᱭᱩᱜ ᱪᱤᱠᱟᱹᱭᱟ ᱵᱮᱱ᱾
ᱦᱳᱭ᱾
ᱚᱱᱟ ᱛᱟᱨ ᱯᱚᱨᱮᱱᱟᱜ ᱠᱟᱛᱷᱟ ᱦᱩᱭᱩᱜ ᱟᱨ ᱵᱟᱝ ᱦᱩᱭᱩᱜ ᱫᱚ᱾ ᱵᱟᱵᱮᱱ ᱞᱟᱜᱟᱣᱟ, ᱦᱮᱸ ᱵᱟᱝ ᱞᱟᱜᱟᱣ ᱞᱮᱱᱠᱷᱟᱱ ᱫᱚ ᱪᱤᱠᱟᱹ ᱫᱚᱵᱮᱱ ᱵᱩᱡ
ᱦᱳᱭ᱾
ᱫᱤᱭᱮ ᱛᱟᱦᱚᱞᱮ ᱞᱟᱹᱭ ᱫᱟᱞᱤᱧ ᱦᱚᱸᱜᱼᱚᱭ ᱡᱮ ᱱᱚᱣᱟ ᱵᱟᱨᱮ ᱛᱮ ᱱᱚᱣᱟᱨᱮ ᱢᱮᱱᱟᱜ ᱟᱠᱟᱫ ᱵᱤᱱᱟ, ᱥᱮ ᱜᱚᱞᱯᱷᱚ ᱵᱟᱲᱟᱭ ᱠᱟᱱᱟ ᱱᱚᱣᱟ ᱛᱮ᱾ ᱱᱚᱣᱟ ᱵᱟᱨᱮ ᱛᱮᱵᱮᱱ ᱵᱟᱲᱟᱭ ᱟᱠᱟᱫ ᱜᱮᱭᱟ ᱛᱚ?
ᱟᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ᱾ ᱟᱹᱞᱤᱧ ᱛᱮᱦᱮᱧ ᱞᱤᱧ ᱠᱚᱨᱟᱣᱫᱟ ᱛᱮᱦᱤᱧ ᱜᱮ᱾
ᱦᱳᱭ ᱟᱪᱪᱷᱟ ᱟᱪᱷᱟ ᱟᱪᱷᱟ ᱛᱮᱦᱮᱧ ᱫᱚᱤᱱ ᱠᱟᱲᱟᱣ ᱠᱟᱫᱟ?
ᱦᱮᱸ ᱛᱮᱦᱮᱧ ᱜᱮ᱾
ᱟᱪ ᱦᱮᱸ ᱱᱟᱯᱟᱭ ᱜᱮ ᱚᱱᱟ ᱦᱚᱸ᱾
ᱦᱩᱸ ᱟᱫᱚ ᱟᱹᱞᱤᱧ ᱮᱴᱟᱜ ᱦᱚᱲᱟᱜ ᱛᱮᱞᱤᱧ ᱠᱚᱨᱟᱣ ᱵᱟᱲᱟᱭᱮᱫ ᱛᱟᱦᱮᱸᱱ ᱛᱚ
ᱦᱚ
ᱩᱱᱠᱩ ᱵᱟᱨ ᱫᱤᱱ ᱠᱚᱨᱟᱣᱵᱟᱲᱟ ᱠᱟᱱᱟ᱾
ᱟᱡᱚᱢ ᱫᱟᱵᱤᱱ?
ᱦᱮᱸ ᱦᱮᱸ᱾
ᱨᱟᱱᱟ ᱨᱮᱱᱟᱜ ᱨᱩᱞᱥ ᱠᱚᱵᱤᱱ ᱵᱟᱲᱟᱭᱟ ᱥᱮ ᱵᱟᱝ?
ᱩᱱᱟᱹᱜ ᱮᱠᱴᱟ ᱫᱚ ᱵᱟᱹᱞᱤᱧ ᱵᱟᱲᱟᱭᱟ ᱦᱟᱸᱜ ᱾
ᱦᱚ ᱚᱱᱟ ᱛᱮᱜᱮ ᱵᱩᱡᱽ ᱫᱚᱞᱤᱧ ᱵᱩᱡᱽ ᱫᱟᱲᱮᱭᱟᱜ ᱠᱟᱱ ᱜᱮᱭᱟ᱾
ᱦᱚᱸᱻ
ᱛᱟᱦᱚᱞᱮ ᱟᱵᱤᱱ ᱥᱮᱫ ᱚᱱᱛᱮ ᱵᱤᱨ ᱵᱩᱨᱩ ᱠᱚ ᱪᱮᱫ ᱞᱮᱠᱟ?
ᱦᱚᱸ ᱱᱚᱛᱮ ᱫᱚ ᱢᱮᱱᱟᱜ ᱜᱮᱭᱟ᱾ ᱦᱩᱸ ᱱᱚᱛᱮ ᱫᱚ ᱟᱞᱮ ᱫᱚ ᱚᱱᱠᱟ ᱜᱮ ᱢᱮᱱᱟᱜᱼᱟ, ᱢᱟᱱᱮ ᱵᱤᱨ ᱫᱤᱥᱚᱢ ᱜᱮ ᱯᱩᱨᱟ᱾
ᱦᱮᱸ ᱟᱵᱤᱱ ᱥᱮᱫ ᱛᱚ ᱡᱟᱦᱟᱸ ᱵᱤᱱ ᱞᱟᱹᱭ ᱠᱮᱜᱼᱟ ᱟᱵᱤᱱ ᱥᱮᱫ ᱛᱚ ᱵᱤᱨ ᱵᱩᱨᱩ ᱫᱚ ᱛᱟᱦᱮᱸ ᱛᱚ ᱟᱹᱰᱤ ᱚᱱᱛᱮ ᱫᱚ ᱢᱮᱱᱟᱜ ᱠᱟᱜ ᱜᱮᱭᱟ ᱰᱷᱮᱨ ᱜᱮ᱾
ᱦᱩᱸ᱾ ᱟᱯᱮᱫᱚ ᱢᱮᱱᱟᱜ ᱯᱮᱭᱟ ᱚᱱᱠᱟ ᱜᱮ?
ᱦᱚᱭ ᱵᱤᱨ ᱛᱟᱦᱚᱞᱮ ᱟᱵᱤᱱ ᱥᱮᱫ ᱚᱱᱛᱮ ᱵᱤᱨ ᱠᱚᱵᱤᱱ ᱞᱟᱹᱭ ᱠᱮᱫᱟ᱾ ᱫᱚ ᱢᱮᱱᱟᱜᱼᱟ ᱛᱟᱦᱚᱞᱮ ᱡᱤᱵ ᱡᱤᱵᱟᱞᱳ ᱠᱚ ᱪᱮᱫ ᱞᱮᱠᱟ ᱚᱱᱛᱮ ᱟᱹᱵᱤᱱ ᱥᱮᱫ ᱢᱮᱱᱟᱜ ᱠᱚᱣᱟ?
ᱦᱚᱸ ᱚᱱᱠᱟ ᱫᱚ ᱢᱮᱱᱟᱜ ᱠᱚᱜᱮᱭᱟ᱾ ᱤᱱᱠᱟᱹ ᱫᱚ ᱳᱭ ᱟᱛᱤ ᱠᱚᱜᱮ ᱢᱮᱱᱟᱜ ᱠᱚᱣᱟ ᱮᱴᱟᱜ ᱠᱤᱪᱷᱩ ᱪᱤᱞᱤ ᱦᱚᱸ ᱪᱮᱫᱟᱜ ᱠᱚᱵᱮᱱ ᱧᱟᱢ ᱠᱚᱣᱟ ᱟ ᱚᱱᱠᱟᱱ ᱡᱤᱱᱤᱥ ᱫᱚ᱾
ᱦᱮᱸ ᱡᱮᱢᱚᱱ ᱟᱹᱰᱤ ᱨᱚᱠᱚᱢ ᱢᱮᱱᱟᱜ ᱠᱟᱜ ᱠᱚᱣᱟ ᱛᱚ ᱡᱮᱢᱚᱱ ᱵᱨᱟᱦᱟ ᱢᱮᱱᱟᱜ ᱠᱚᱣᱟ ᱛᱟᱨᱯᱚᱨᱮ ᱟᱨᱚ ᱟᱭᱢᱟ ᱡᱤᱱᱤᱥ ᱠᱚᱜᱮ ᱢᱮᱱᱟᱜ ᱵᱟᱝ ᱟᱫᱚ ᱚᱱᱟ
ᱦᱳᱭ ᱚᱱᱠᱟ ᱦᱟᱹᱛᱤ ᱠᱚ ᱢᱟᱨᱟᱜ ᱠᱚ ᱢᱮᱱᱟᱜ ᱠᱚᱭᱟ ᱤᱱᱠᱩ ᱜᱮ᱾
ᱦᱚᱸ
ᱦᱮᱸ ᱵᱟᱱᱩᱜ ᱠᱚᱣᱟ᱾
ᱟᱪᱪᱷᱟ᱾
ᱛᱟᱦᱞᱮ ᱥᱮᱸᱫᱽᱨᱟ ᱠᱚᱫᱚᱢ ᱪᱟᱞᱟᱣ ᱵᱟᱲᱟᱜ ᱜᱮᱭᱟ ᱥᱮ ᱵᱟᱝ? ᱞᱟᱹᱭ ᱠᱮᱫᱟ ᱵᱮᱱ ᱛᱚ ᱵᱤᱨ ᱫᱚ
ᱵᱟᱝᱞᱤᱧ ᱪᱟᱞᱟᱜᱼᱟ᱾
ᱚ
ᱚᱱᱠᱟ ᱯᱟᱨ ᱚᱲᱟᱜ ᱨᱮ ᱛᱟᱦᱮᱱ ᱵᱟᱝ ᱦᱩᱭᱩᱜᱼᱟ᱾ ᱚᱱᱛᱮ ᱵᱟᱡ ᱵᱟᱡᱟᱨ ᱥᱮᱫ ᱨᱮᱜᱮ᱾
ᱵᱟᱡᱟᱨ ᱥᱮᱫ ᱨᱮ ᱜᱮ,
ᱦᱳᱭ᱾
ᱛᱟᱦᱚᱞᱮ ᱟᱹᱵᱤᱱ ᱫᱚ ᱚᱱᱮ ᱡᱮ ᱵᱤᱱ ᱞᱟᱹᱭ ᱠᱮᱫ ᱚᱞᱚᱜ ᱠᱟᱱᱟᱵᱤᱱ, ᱟᱫᱚ ᱚᱱᱟ ᱫᱚ ᱚᱲᱟᱜ ᱠᱷᱚᱱ ᱜᱮ ᱥᱮ ᱪᱮᱫ ᱞᱮᱠᱟ ᱵᱟᱭᱨᱮ
ᱵᱟ ᱵᱟ ᱵᱟᱦᱨᱮ ᱨᱮᱜᱮ᱾
ᱚ ᱟᱪᱪᱷᱟ ᱟᱪᱪᱷᱟ᱾
ᱦᱮᱸ ᱟᱨ ᱨᱟᱹᱥᱠᱟᱹ ᱨᱮᱜᱮ ᱛᱟᱦᱮᱱ ᱦᱩᱭᱩᱜ-ᱟ᱾
ᱚ ᱟᱪᱪᱷᱟ ᱟᱪᱪᱷᱟ᱾ ᱟᱨ ᱱᱤᱛᱚᱜ ᱫᱚ ᱚᱠᱟᱨᱮ ᱵᱟᱭᱨᱮ ᱥᱮᱜ ᱨᱮᱜᱮ? ᱥᱮ ᱚᱲᱟᱜ ᱨᱮᱜᱮ, ᱚ ᱵᱟᱭᱨᱮ ᱥᱮᱫ ᱨᱮᱜᱮ ᱵᱟᱝ?
ᱦᱩᱸ᱾
ᱱᱟᱯᱟᱭ ᱜᱮ ᱱᱟᱯᱟᱭ ᱜᱮ᱾
ᱦᱩᱸ ᱾
ᱫᱤᱱ ᱠᱟᱞᱚᱢ ᱜᱮ
ᱦᱩᱸ, ᱦᱩᱸ ᱦᱩᱸ᱾
ᱡᱚᱢ ᱵᱟᱲᱟ ᱠᱮᱜ-ᱟ ᱵᱤᱱ ᱛᱟᱦᱚᱞᱮ?
ᱦᱮᱸ, ᱦᱩᱭᱱᱟ᱾ ᱡᱚᱢ ᱵᱟᱲᱟ᱾
ᱛᱳᱯᱳ ᱵᱟᱲᱟ ᱠᱚ᱾
ᱦᱮᱸ, ᱡᱚᱛᱛᱚ ᱜᱮ ᱥᱮᱛᱟᱜ ᱨᱮ ᱜᱮ᱾ ᱛᱩᱯᱩ ᱵᱟᱲᱟ ᱠᱚᱫᱚ ᱥᱮᱛᱟᱜ ᱨᱮᱜᱮ ᱦᱩᱭᱩᱜ ᱠᱟᱱᱟ᱾
ᱦᱩᱸ, ᱦᱮᱸ ᱚᱱᱟ ᱠᱚᱦᱚᱸ ᱠᱟᱹᱢᱤ ᱠᱚ ᱞᱟᱦᱟ ᱠᱟᱜ ᱠᱷᱟᱱ ᱫᱚ ᱴᱷᱤᱠ ᱜᱮᱭᱟ, ᱥᱮᱛᱟᱜ ᱨᱮᱵ ᱠᱟᱹᱣ ᱠᱟᱫᱟ ᱚᱱᱟ ᱦᱚᱸ ᱪᱟᱯ ᱵᱟᱱᱩᱜ-ᱟ᱾
ᱦᱮᱸ᱾
ᱛᱟᱦᱚᱞᱮ ᱛᱮᱦᱮᱧᱟᱜ ᱨᱤᱢᱤᱞ ᱪᱮᱱ ᱞᱮᱠᱟ ᱟᱵᱤᱱ ᱥᱮᱱ ᱚᱱᱛᱮ?
ᱱᱚᱛᱮ ᱢᱟ ᱚᱱᱮ ᱫᱟᱜ ᱠᱮᱫᱮ ᱟᱨ ᱤᱱᱟᱹᱜᱮ ᱟᱫᱚ ᱟᱹᱣᱨᱤ ᱦᱟᱸ ᱟᱯᱮ ᱦᱟᱸᱜ᱾
ᱟ ᱛᱟᱦᱚᱞᱮ ᱟᱥᱳᱲ ᱵᱟᱲᱟ ᱠᱟᱜ ᱜᱮᱭᱟᱭ?
ᱦᱮᱸ, ᱟᱥᱳᱲ ᱠᱟᱫᱟᱭ᱾
ᱟᱞᱤᱧ ᱥᱮᱫ ᱫᱚᱭ ᱫᱟᱜ ᱮᱫ ᱜᱮᱭᱟ ᱯᱩᱨᱟᱹ᱾
ᱚ ᱱᱚᱛᱮ ᱫᱚ ᱱᱤᱛᱚᱜ ᱫᱚ ᱳᱭ ᱟᱫᱷ ᱜᱷᱚᱱᱴᱟ ᱜᱟᱱ ᱧᱩᱨᱦᱩᱭᱮᱱᱟ ᱟᱨ ᱪᱟᱵᱟᱭᱮᱱᱟ᱾
ᱚ᱾
ᱦᱮᱸ᱾
ᱟᱨ ᱤᱭᱟᱹ
ᱴᱷᱤᱠ ᱜᱮᱭᱟ ᱦᱟᱸᱜ ᱟᱨᱚ ᱯᱷᱳᱱ ᱵᱟᱲᱟᱭ ᱦᱩᱭᱩᱜᱼᱟ, ᱦᱮᱸ? ᱴᱷᱤᱠ ᱜᱮᱭᱟ ᱟᱨᱚ ᱯᱷᱳᱱ ᱵᱟᱲᱟᱭ ᱦᱩᱭᱩᱜᱼᱟ ᱦᱟᱸᱜ᱾
ᱦᱳᱭ ᱦᱳᱭ, ᱦᱮᱸ ᱛᱚ᱾